ᱦᱮᱸ ᱦᱮᱞᱳ ᱦᱮᱸ ᱜᱚᱝᱠᱮ ᱟᱦᱟᱨ ᱦᱮᱸ ᱜᱚᱝᱠᱮ ᱡᱚᱦᱟᱨ ᱜᱮ ᱫᱤᱭᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱭᱟᱹ ᱚᱠᱛᱚ ᱫᱚ?
ᱟᱫᱚ ᱱᱚᱣᱟ ᱡᱟᱹᱯᱩᱫ ᱨᱮᱫᱚ ᱪᱮᱫ ᱞᱤᱧ ᱪᱤᱠᱟᱹ ᱵᱟᱲᱟᱭᱟ ᱦᱚᱜᱼᱚᱭ ᱚᱲᱟᱜ ᱨᱮᱜᱮ ᱚᱲᱟᱜ ᱠᱷᱚᱱᱟᱜ ᱢᱟ ᱵᱟᱹᱞᱤᱧ ᱛᱩᱫ ᱫᱟᱲᱮᱭᱟᱜ ᱠᱟᱱ ᱜᱮᱭᱟ ᱮᱢᱚᱱᱮ ᱡᱷᱷᱟᱲᱮᱠ ᱡᱷᱮᱲᱮᱠᱮ ᱫᱟᱜ ᱮᱫᱟ ᱱᱚᱱᱛᱮ
ᱟᱫᱚ ᱟᱹᱞᱤᱧ ᱫᱚᱞᱤᱧ ᱢᱚᱱᱮᱭᱫᱟ ᱦᱳᱭ ᱡᱩᱫᱤ ᱟᱵᱮᱱ ᱢᱟᱴᱷ ᱥᱮᱫ ᱵᱮᱱ ᱪᱟᱞᱟᱜ ᱠᱟᱱᱟ ᱟᱞᱮ ᱫᱟᱜ ᱡᱟᱹᱲᱤ ᱠᱚ ᱪᱮᱫᱠᱟ ᱞᱮᱠᱟ ᱛᱤᱦᱤᱧ ᱫᱚ?
ᱛᱮᱦᱮᱧ ᱛᱚ ᱟᱨ ᱵᱚᱱᱚᱛ ᱩᱱᱫᱚ ᱥᱮᱨᱚᱠᱚᱢ ᱵᱟᱭ ᱫᱟᱜ ᱮᱫᱟ ᱦᱚᱞᱟ ᱢᱟᱫᱷᱮᱨᱚᱜ ᱮ ᱫᱟᱜ ᱞᱮᱫᱟᱭ, ᱟᱫᱚ ᱚᱱᱫᱟ ᱠᱚᱜᱮ ᱚᱱᱟ ᱵᱟᱹᱫᱽ ᱨᱮᱢᱟ ᱱᱚᱣᱟ ᱱᱚᱣᱟ ᱫᱟᱜ ᱠᱚ ᱠᱤ ᱟᱨ ᱛᱟᱦᱮᱱᱟ ᱱᱚᱣᱟ ᱠᱚ ᱚᱠᱟ ᱥᱮᱫ ᱪᱟᱵᱟᱭᱮᱱ ᱪᱚ ᱫᱟᱜ ᱠᱚ ᱫᱟᱜ ᱠᱚ ᱴᱷᱤᱠᱼᱴᱷᱟᱠ ᱵᱟᱝ ᱞᱟᱜᱟᱜ ᱠᱟᱱᱟ ᱵᱩᱡ ᱫᱟᱵᱤᱱ
ᱦᱮᱸ ᱟᱫᱚ ᱥᱟᱜᱮᱧᱚᱜ ᱫᱷᱟᱨᱟ ᱵᱟᱭ ᱫᱟᱜ ᱞᱮᱠᱷᱟᱱ ᱛᱚ ᱫᱟᱜ ᱠᱚᱫᱚ ᱵᱟᱝ ᱛᱤᱜᱩᱱ ᱜᱮᱭᱟ ᱠᱷᱮᱛ ᱨᱮᱦᱚᱸ
ᱦᱳᱭ ᱦᱳᱭ
ᱛᱟᱦᱚᱞᱮ ᱚᱱᱟ ᱵᱟᱹᱭᱦᱟᱹᱲ ᱠᱚᱦᱚᱸ ᱵᱟᱝ ᱫᱟᱜ ᱠᱟᱱ ᱜᱮᱭᱟ?
ᱵᱟ ᱥᱮᱨᱚᱠᱚᱢ ᱛᱚ ᱦᱟᱸᱜ ᱵᱟᱝ ᱫᱟᱜ ᱟᱠᱟᱱ ᱜᱮᱭᱟ ᱟᱨ ᱜᱚᱢᱠᱮ ᱨᱚᱲ ᱠᱟᱹᱴᱤᱡ ᱯᱷᱳᱱ ᱥᱩᱨ ᱨᱮ ᱨᱚᱲ ᱵᱤᱱ ᱥᱮ ᱠᱟᱹᱴᱤᱡ ᱨᱚᱲ ᱠᱟᱹᱴᱤᱡ ᱚᱠᱟᱞᱮᱠᱟ ᱰᱤᱥᱴᱟᱵᱚᱜ ᱠᱟᱱ ᱛᱟᱵᱤᱱᱟ
ᱨᱚᱲ ᱫᱚ ᱟᱹᱞᱤᱧ ᱫᱚ ᱴᱷᱤᱠ ᱜᱮᱞᱤᱧ ᱨᱚᱲ ᱠᱟᱱᱟ ᱟᱫᱚ ᱢᱮ ᱢᱤᱫ ᱵᱟᱨ ᱡᱚᱠᱷᱟ ᱠᱟᱛᱮᱫ ᱱᱚᱝᱠᱟ ᱨᱚᱲ ᱦᱚᱸ ᱢᱤᱫ ᱫᱷᱟᱣ ᱠᱟᱛᱮᱜ ᱜᱳᱞᱢᱟᱞ ᱜᱚᱫᱚᱜ ᱠᱟᱱ ᱜᱮᱭᱟ ᱟᱨᱠᱤ ᱢᱮᱱ ᱮᱫᱟᱞᱤᱧ ᱱᱤᱛᱚᱜ ᱫᱚ ᱴᱷᱤᱠ ᱜᱮᱵᱮᱱ ᱟᱸᱡᱚᱢ ᱮᱫᱟ ᱱᱤᱛᱚᱜ ᱱᱤᱛᱚᱜ ᱫᱚ ᱴᱷᱤᱠ ᱚ ᱟᱪᱪᱷᱟ ᱟᱪᱪᱷᱟ ᱟᱪᱪᱷᱟ ᱛᱟᱦᱚᱞᱮ ᱜᱚᱢᱠᱮ ᱴᱷᱤᱠ ᱜᱮᱭᱟ ᱦᱮᱸ ᱢᱟ ᱞᱟᱹᱭ ᱵᱤᱱ
ᱛᱟᱦᱚᱞᱮ ᱟᱵᱤᱱ ᱥᱮᱫ ᱜᱮ ᱪᱮᱫ ᱞᱮᱠᱟ ᱫᱟᱜ ᱵᱟᱲᱟᱭ ᱮᱫᱟᱭ ᱥᱮ ᱵᱟᱝ
ᱟᱞᱤᱧ ᱥᱮᱫ ᱦᱚᱸ ᱜᱚᱝᱠᱮ ᱟᱵᱮᱱ ᱡᱟᱦᱟᱸ ᱞᱮᱠᱟ ᱵᱮᱱ ᱞᱟᱹᱭ ᱮᱫᱟ ᱚᱱᱠᱟ ᱫᱚ ᱚᱱᱠᱟ ᱜᱮ ᱛᱚ ᱦᱚᱞᱟ ᱟᱨ ᱢᱟᱫᱷᱮᱨ ᱫᱚ ᱡᱳᱨ ᱜᱮ ᱫᱟᱜ ᱟᱠᱟᱫᱟᱭ ᱟᱫᱚ ᱪᱟᱨᱟ ᱵᱟᱝ ᱠᱷᱟᱹᱛᱤᱨ ᱛᱮᱜᱮ ᱨᱚᱦᱚᱭ ᱫᱚ ᱦᱟᱯᱚᱭ ᱦᱟᱸᱜ ᱵᱟᱝ ᱦᱩᱭᱩᱜ ᱠᱟᱱᱟ ᱟᱨᱠᱤ ᱪᱟᱨᱟ ᱦᱟᱸᱜ ᱠᱟᱹᱴᱤ ᱠᱟᱹᱴᱤᱡ ᱧᱚᱜ ᱜᱮᱭᱟ ᱟᱨᱠᱤ
ᱱᱚᱣᱟ ᱤᱭᱟᱹ ᱛᱚᱞᱟ ᱠᱚ
ᱦᱮᱸ ᱛᱚᱞᱟ ᱟᱨᱠᱤ ᱛᱚᱞᱟ ᱟᱹᱰᱤ ᱡᱳᱨ ᱠᱟᱹᱴᱤᱡ ᱜᱮᱭᱟ ᱢᱟᱱᱮ ᱟᱹᱰᱤ ᱯᱚᱨᱮᱛᱮ ᱟᱨᱠᱤ ᱜᱤᱰᱤ ᱦᱩᱭ ᱠᱟᱱᱟ ᱟᱨᱠᱤ ᱢᱟᱱᱮ ᱟᱞᱮ ᱱᱚᱛᱮ ᱫᱚ ᱫᱚᱢᱮ ᱜᱮᱭ ᱥᱤᱛᱩᱝ ᱵᱟᱲᱟᱭᱮᱫ ᱛᱟᱦᱮᱱᱟ ᱞᱟᱦᱟ ᱧᱚᱜ ᱫᱚ ᱟᱨᱠᱤ ᱛᱟᱦᱚᱞᱮ ᱚᱱᱟ ᱚᱱᱟ ᱠᱷᱟᱹᱛᱤᱨ ᱛᱮ ᱚᱠᱚᱭ ᱦᱚᱸ ᱵᱟᱝᱠᱚ ᱜᱤᱰᱤᱭᱮᱫ ᱛᱟᱦᱮᱱ ᱠᱚ ᱟᱨ ᱮᱠᱞᱟ ᱦᱚᱸ ᱥᱟᱦᱚᱥ ᱫᱚ ᱵᱟᱝ ᱵᱩᱡᱷᱟᱹᱜ ᱠᱟᱱᱟ ᱠᱟᱱ ᱛᱟᱦᱮᱱ ᱟᱨᱠᱤ ᱡᱮ ᱮᱠᱫᱚᱢ ᱫᱟᱜ ᱜᱮᱭᱟᱭ ᱢᱮᱱᱛᱮ ᱢᱟᱱᱮ ᱟᱥᱟᱲ ᱵᱚᱸᱜᱟ ᱡᱟᱦᱟ ᱞᱮᱠᱟ ᱥᱤᱛᱩᱝ ᱟᱨᱠᱤ ᱢᱟᱱᱮ ᱵᱟᱹᱭᱥᱟᱹᱠᱷ ᱵᱚᱸᱜᱟ ᱪᱟᱹᱛ ᱵᱟᱹᱭᱥᱟᱹᱠᱷ ᱚᱱᱠᱟ ᱥᱤᱛᱩᱝ ᱮᱫᱟ ᱚᱱᱠᱟ ᱞᱮᱠᱟ ᱵᱩᱡᱷᱟᱹᱜ ᱠᱟᱱ ᱛᱟᱦᱮᱱ ᱛᱟᱦᱚᱞᱮ ᱚᱱᱟ ᱥᱟᱦᱚᱥ ᱠᱟᱛᱮ ᱦᱟᱸᱜ ᱜᱤᱰᱤ ᱠᱚᱫᱚ ᱵᱟᱝ ᱦᱩᱭᱩ ᱟᱠᱟᱱ ᱛᱟᱦᱮᱱᱟ ᱟᱨᱠᱤ ᱟᱫᱚ ᱡᱚᱛᱚ ᱦᱚᱲ ᱠᱚ ᱢᱚᱱᱮᱭᱮᱫ ᱛᱟᱦᱮᱱ ᱡᱮ ᱵᱟᱝᱢᱟ ᱢᱤᱫᱴᱮᱱ ᱫᱟᱜ ᱞᱮᱠᱷᱟᱱ ᱜᱮ ᱪᱟᱨᱟ ᱠᱚᱫᱚ ᱦᱟᱸᱜ ᱜᱤᱰᱤ ᱦᱩᱭᱩᱜᱼᱟ ᱛᱚ ᱟᱫᱚ ᱚᱱᱠᱟ ᱠᱟᱛᱮ ᱢᱤᱫ ᱡᱚᱠᱷᱟ ᱠᱟᱹᱴᱤᱡ ᱮ ᱫᱟᱜ ᱧᱚᱜ ᱞᱮᱫ ᱜᱮ ᱛᱟᱦᱚᱞᱮ ᱩᱱᱜᱮ ᱜᱤᱰᱤ ᱦᱩᱭ ᱞᱮᱱ ᱜᱮᱭᱟ ᱪᱟᱨᱟ ᱠᱚᱫᱚ ᱟᱫᱚ ᱚᱱᱟ ᱯᱚᱨ ᱫᱚ
ᱟᱫᱚ ᱟᱹᱞᱤᱧ ᱢᱮᱱᱛᱮ ᱛᱚ ᱱᱚᱛᱮ ᱫᱚ ᱵᱷᱟᱜᱮ ᱜᱮ ᱢᱟᱱᱮ ᱛᱚᱞᱟ ᱠᱚᱫᱚ ᱦᱟᱨᱟ ᱜᱚᱫ ᱟᱠᱟᱱ ᱜᱮᱭᱟ ᱢᱟᱱᱮ ᱫᱟᱜ ᱵᱟᱝᱛᱮ ᱛᱚᱞᱟ ᱦᱚᱸ ᱦᱟᱲᱟᱢᱚᱜ ᱠᱟᱱᱟ ᱦᱮᱸ ᱥᱮ ᱢᱟᱱᱮ ᱵᱟᱝ ᱟᱞᱮ ᱫᱚ ᱱᱮᱛᱚᱜ ᱫᱚ ᱟᱹᱰᱤ ᱞᱟᱦᱟ ᱨᱮᱜᱮᱞᱮ ᱜᱤᱲᱤ ᱫᱚᱞᱮ ᱜᱤᱲᱤ ᱟᱠᱟᱫᱟ ᱛᱚᱞᱟ ᱠᱚ ᱟᱫᱚ ᱱᱤᱛᱚᱜ ᱫᱚ ᱦᱟᱨᱟ ᱦᱚᱸ ᱦᱟᱨᱟ ᱟᱠᱟᱱᱟ ᱨᱚᱦᱚᱭ ᱞᱮᱠᱟᱫᱚ ᱜᱟᱱ ᱟᱠᱟᱱᱟ ᱟᱨᱠᱤ
ᱢᱟᱱᱮ ᱦᱟᱨᱟ ᱫᱚ ᱦᱟᱨᱟ ᱟᱠᱟᱱᱟ ᱟᱫᱚ ᱫᱟᱜ ᱠᱷᱟᱹᱛᱤᱨ ᱛᱮᱜᱮ ᱟᱨᱠᱤ ᱢᱟᱱᱮ ᱟᱴᱚᱠ
ᱦᱳᱭ ᱦᱳᱭ ᱦᱳᱭ ᱫᱟᱜ ᱵᱟᱝ ᱛᱮᱜᱮ ᱟᱞᱮ ᱵᱟᱞᱮ ᱨᱚᱦᱚᱭ ᱫᱟᱲᱮᱭᱟᱜ ᱠᱟᱱᱟ
ᱟᱪᱪᱷᱟ ᱜᱚᱝᱠᱮ ᱱᱚᱣᱟ ᱫᱚ ᱟᱹᱰᱤ ᱫᱩᱠ ᱨᱮᱱᱟᱜ ᱠᱟᱛᱷᱟ ᱠᱟᱱᱟ ᱡᱮᱦᱮᱛᱩ ᱪᱟᱨᱟ ᱠᱚ ᱦᱩᱭ ᱠᱟᱛᱮᱫ ᱦᱟᱲᱟᱢ ᱞᱮᱱᱠᱷᱟᱱ ᱫᱚ ᱟᱹᱰᱤᱜᱮ ᱡᱟᱞᱟ ᱜᱮᱭᱟ
ᱦᱳᱭ
ᱠᱟᱨᱚᱱ ᱪᱟᱥ ᱡᱩᱫᱤ ᱴᱷᱤᱠ ᱥᱩᱢᱚᱭ ᱨᱮ ᱵᱟᱝ ᱞᱟᱜᱟᱜᱼᱟ ᱟᱫᱚ ᱚᱱᱟ ᱫᱚ ᱯᱚᱨᱮ ᱦᱟᱸᱜ ᱠᱟᱹᱴᱤᱡ ᱚᱥᱩᱵᱷᱤᱫᱟ ᱦᱩᱭᱩᱜᱼᱟ ᱟᱨᱠᱤ ᱪᱟᱨᱟ ᱠᱚ ᱦᱟᱲᱟᱢ ᱞᱮᱱᱠᱷᱟᱱ ᱛᱤᱡᱩ ᱠᱚᱦᱚᱸ ᱠᱚ ᱡᱚᱢ ᱜᱮᱭᱟ ᱠᱚ ᱟᱨᱠᱤ
ᱦᱳᱭ ᱟᱫᱚ ᱴᱤᱴᱢᱮᱱᱴ ᱦᱩᱭᱩᱜᱼᱟ ᱟᱨᱠᱤ ᱢᱟᱱᱮ ᱚᱱᱟᱨᱮ ᱨᱟᱱ ᱠᱚ ᱮᱢᱟᱜ ᱦᱩᱭᱩᱜᱼᱟ
ᱟᱫᱚ ᱨᱟᱱ ᱫᱚ ᱡᱩᱫᱤ ᱟᱵᱮᱱ ᱦᱟᱸᱜ ᱡᱩᱫᱤ ᱡᱟᱦᱟᱱ ᱡᱤᱱᱤᱥ ᱥᱚᱢᱚᱭ ᱨᱮ ᱦᱩᱭ ᱠᱚᱜᱼᱟ ᱮᱰᱮᱠᱷᱟᱱ ᱫᱚ ᱚᱱᱟ ᱡᱤᱱᱤᱥᱴᱟ ᱫᱚ ᱟᱵᱮᱱ ᱫᱚ ᱴᱤᱴᱢᱤᱱᱴ ᱫᱚ ᱵᱟᱝ ᱞᱟᱜᱟᱣ ᱟᱵᱮᱱ ᱠᱮᱭᱟ᱾ ᱟᱫᱚ ᱱᱤᱛᱚᱜ ᱫᱚ
ᱦᱳᱭ ᱟᱫᱚ ᱱᱤᱛᱚᱜ ᱫᱚ ᱠᱟᱹᱴᱤᱡ ᱴᱮᱴᱢᱮᱱ ᱦᱩᱭᱩᱜᱼᱟ ᱟᱨᱠᱤ
ᱦᱳᱭ ᱟᱨᱠᱤ ᱢᱟᱱᱮ
ᱟᱪᱪᱷᱟ ᱜᱚᱢᱠᱮ ᱟᱹᱵᱤᱱ ᱠᱤ ᱦᱮᱰᱯᱷᱳᱱ ᱛᱮᱵᱤᱱ ᱨᱚᱲ ᱠᱟᱱᱟ ᱥᱮ ᱪᱮᱫ ᱞᱮᱠᱟ
ᱟᱥᱛᱮ ᱫᱚ ᱵᱟᱝ ᱜᱚᱝᱠᱮ ᱢᱤᱫ ᱫᱷᱟᱣ ᱠᱟᱛᱮᱜ ᱚᱱᱠᱟ ᱨᱚᱲ ᱜᱮ ᱠᱟᱹᱴᱤᱡ ᱜᱚᱞᱢᱟᱞ ᱜᱚᱫᱚᱜ ᱠᱟᱱ ᱜᱮᱭᱟ ᱟᱨᱠᱤ
ᱵᱟᱝᱞᱤᱧ ᱵᱩᱡᱽ ᱫᱟᱲᱭᱟᱜ ᱠᱟᱱᱟ ᱠᱤᱱᱛᱩ ᱢᱮᱱᱟᱜ ᱫᱚ ᱢᱮᱱᱟᱜ ᱞᱤᱧ ᱜᱮᱭᱟ ᱱᱚᱛᱮ ᱯᱷᱟᱸᱠᱟ ᱧᱚᱜ ᱨᱮᱜᱮ ᱱᱮᱴᱚᱣᱟᱨᱠ ᱡᱟᱦᱟᱸ ᱠᱚᱨᱮ ᱜᱮ ᱟᱨᱠᱤ ᱧᱟᱢᱟᱭ ᱟᱨᱠᱤ ᱚᱱᱠᱟᱱ ᱡᱟᱭᱜᱟ ᱨᱮᱜᱮ ᱠᱤᱱᱛᱩ ᱱᱤᱭᱟᱹ ᱡᱚᱠᱷᱟ ᱜᱮ ᱨᱚᱲ ᱪᱤᱠᱟᱹ ᱪᱮᱫᱟᱜ ᱡᱮ ᱚᱱᱠᱟᱜ ᱠᱟᱱᱟ᱾
ᱦᱩ ᱦᱮᱸ ᱠᱟᱹᱡ ᱠᱟᱹᱡ ᱰᱤᱥᱴᱟᱯ ᱫᱚ ᱰᱤᱥᱴᱟᱵᱚᱜ ᱠᱟᱱ ᱛᱟᱵᱤᱱ ᱜᱮᱭᱟ ᱨᱚᱲ᱾
ᱢᱟᱱᱮ ᱟᱹᱰᱤ ᱢᱟᱱᱮ ᱟᱹᱰᱤ ᱟᱹᱰᱤᱡᱳᱨ ᱟᱹᱰᱤ ᱡᱳᱨ ᱵᱷᱤᱛᱨᱤ ᱨᱮᱜᱮ ᱨᱚᱲ ᱟᱸᱡᱚᱢᱟᱜ ᱠᱟᱱ ᱜᱮᱭᱟ ᱥᱮ ᱪᱮᱫᱠᱟ ᱞᱮᱠᱟ?
ᱟᱨ ᱱᱤᱛᱚᱜ ᱫᱚ ᱴᱷᱤᱠ ᱜᱮ ᱢᱟᱱᱮ ᱢᱤᱫ ᱵᱟᱨ ᱢᱤᱫᱫᱷᱟᱣ ᱜᱮ ᱚᱱᱟ ᱠᱤ ᱵᱟᱹᱭ ᱛᱮ ᱟᱸᱡᱚᱢ ᱠᱟᱱᱟ ᱦᱩᱸ ᱟᱫᱚ ᱟᱹᱵᱤᱱ ᱚᱱᱟ ᱫᱷᱟᱹᱨᱤᱡ ᱛᱟᱦᱚᱞᱮ ᱠᱷᱮᱞ ᱠᱚ ᱦᱩᱭᱩᱜ ᱠᱟᱱᱟ ᱥᱮ ᱵᱟᱝ ᱦᱩᱭᱩᱜ ᱠᱟᱱᱟ?
ᱦᱩᱸ ᱜᱚᱢᱠᱮ ᱠᱷᱮᱞ ᱠᱚᱫᱚ ᱦᱩᱭ ᱫᱚ ᱦᱩᱭᱩᱜ ᱠᱟᱱ ᱜᱮᱭᱟ ᱵᱟᱝ ᱫᱚ ᱵᱟᱝ, ᱟᱨ ᱵᱚᱞ ᱠᱷᱮᱞᱳᱰ ᱠᱚᱦᱚᱸ ᱪᱟᱞᱟᱣ ᱫᱚ ᱪᱟᱞᱟᱣ ᱦᱩᱭᱩᱜ ᱠᱟᱱ ᱜᱮᱭᱟ ᱵᱟᱝ ᱫᱚ ᱵᱟᱝ, ᱟᱫᱚ ᱟᱯᱮ ᱚᱱᱛᱮ ᱠᱚ ᱠᱷᱮᱹᱞ ᱠᱚ ᱟᱨᱟᱢᱵᱚ ᱟᱠᱟᱱᱟ ᱥᱮ ᱟᱹᱣᱨᱤ?
ᱦᱮᱸ ᱟᱨᱟᱢᱵᱚ ᱫᱚ ᱟᱨᱟᱢᱵᱚ ᱦᱩᱭ ᱟᱠᱟᱱ ᱜᱮᱭᱟ ᱱᱚᱣᱟ ᱞᱤᱭᱟᱹ ᱟᱞᱮ ᱦᱚᱸ ᱵᱟᱨᱭᱟ ᱢᱮᱪ ᱞᱮ ᱠᱷᱮᱹᱞ ᱵᱟᱲᱟ ᱠᱮᱫ ᱜᱮᱭᱟ᱾
ᱚ
ᱟᱫᱚ ᱦᱚᱞᱟ ᱦᱚᱞᱟ ᱠᱷᱮᱹᱞ ᱛᱟᱦᱮᱸ ᱠᱟᱱ ᱛᱟᱹᱞᱤᱧᱟ ᱦᱮᱸᱥᱮ ᱟᱫᱚ ᱦᱚᱞᱟ ᱢᱟ ᱟᱞᱮ ᱫᱚᱞᱮ ᱵᱟᱞᱮ ᱫᱟᱲᱮᱹ ᱞᱮᱱᱟ ᱦᱮᱸ ᱥᱮ? ᱠᱟᱴᱟᱣ ᱦᱚᱪᱚᱭ ᱮᱱᱟᱞᱮ ᱦᱚᱞᱟ᱾
ᱢᱟᱱᱮ ᱚ ᱚᱠᱟᱴᱤᱡ ᱯᱚᱨᱡᱚᱱᱛᱚ ᱯᱮ ᱪᱟᱞᱟᱣ ᱞᱮᱱᱟ?
ᱟᱞᱮ ᱫᱚ ᱫᱤᱛᱤᱭᱚ ᱦᱮᱸ ᱫᱤᱛᱤᱭᱚ ᱨᱮ ᱫᱤᱛᱤᱭᱚ ᱨᱮ᱾
ᱟᱪᱪᱷᱟ ᱟᱪᱪᱷᱟ ᱛᱟᱦᱞᱮ ᱜᱚᱝᱠᱮ ᱛᱤᱱᱟᱹᱜ ᱜᱟᱱ ᱤᱭᱟᱹ ᱛᱟᱦᱮᱸ ᱠᱟᱱᱟ ᱟᱨᱠᱤ ᱫᱷᱟᱢᱟᱠᱟ ᱠᱚ?
ᱫᱷᱟᱢᱟᱠᱟ ᱵᱚᱞᱛᱮ ᱫᱚ ᱥᱮᱭᱨᱚᱠᱚᱢ ᱫᱚ ᱵᱟᱝ ᱛᱟᱦᱮᱸ ᱠᱟᱱᱟ, ᱥᱮ ᱢᱟᱱᱮ ᱚᱱᱠᱟ ᱮᱸᱜ ᱯᱚᱱᱨᱚ ᱦᱟᱡᱟᱨ ᱯᱷᱟᱥᱴ ᱯᱨᱟᱭᱤᱡᱽ ᱛᱟᱦᱮᱸ ᱠᱟᱱᱟ ᱱᱚᱛᱮ ᱴᱨᱚᱯᱷᱤ ᱛᱟᱦᱮᱸ ᱠᱟᱱᱟ᱾
ᱚ ᱟᱪᱪᱷᱟ ᱟᱪᱪᱷᱟ᱾ ᱛᱟᱦᱞᱮ ᱠᱚᱱᱳ ᱠᱨᱤᱛᱤ ᱩᱫᱽᱫᱮᱥᱥᱚ ᱥᱮ ᱱᱚᱝᱠᱟ ᱜᱮ ᱠᱚᱱᱚ ᱠᱞᱟᱯ ᱠᱚᱠᱚ ᱠᱷᱮᱹᱞ ᱚᱪᱚᱭ ᱫᱟ ᱠᱚ ᱟᱨᱠᱤ᱾
ᱦᱳᱭ ᱠᱞᱟᱵᱽ ᱠᱷᱚᱱᱟᱜ ᱜᱮ ᱠᱷᱮᱹᱞ ᱦᱚᱪᱚ ᱠᱮᱜ-ᱟ᱾
ᱟᱪᱪᱷᱟ ᱟᱪᱪᱷᱟ, ᱟᱞᱮ ᱦᱚᱸ ᱜᱚᱝᱠᱮ ᱪᱟᱞᱟᱣ ᱞᱮᱱᱟᱞᱮ ᱱᱚᱣᱟ ᱦᱩᱞ ᱦᱩᱞᱳᱜ ᱢᱤᱫᱴᱮᱱ ᱠᱷᱮᱹᱞᱳᱜ ᱟᱨᱠᱤ ᱡᱮᱫᱤᱱ ᱟᱵᱚᱣᱟᱜ ᱦᱩᱞ ᱫᱤᱵᱚᱥ ᱦᱩᱭᱱᱟ ᱟᱨᱠᱤ᱾
ᱦᱮᱸ
ᱢᱟᱱᱮ ᱩᱱ ᱦᱤᱞᱳᱜ ᱪᱟᱞᱟᱣ ᱦᱩᱭ ᱞᱮᱱᱟ ᱟᱫᱚ ᱩᱱ ᱦᱤᱞᱳᱜ ᱟᱞᱮ ᱦᱚᱸ ᱪᱟᱞᱟᱣ ᱫᱚᱞᱮ ᱪᱟᱞᱟᱣᱮᱱ ᱜᱮᱭᱟ, ᱵᱟᱝ ᱫᱚ ᱵᱟᱝ ᱟᱨ ᱟᱞᱮ ᱦᱚᱸ ᱚᱱᱠᱟᱜᱮ ᱯᱨᱚᱛᱷᱚᱢ ᱵᱚᱰᱟᱨ ᱨᱮ ᱦᱟᱨᱟᱣ ᱠᱟᱛᱮ ᱞᱮ ᱨᱩᱣᱟᱹᱲ ᱦᱮᱡ
ᱦᱩᱸ ᱟᱫᱚ ᱠᱷᱮᱹᱞ ᱢᱚᱫᱽᱫᱷᱮ ᱨᱮ ᱦᱟᱨᱟᱣ ᱡᱤᱛᱟᱹᱣ ᱛᱟᱦᱮᱱ ᱜᱮᱭᱟ ᱥᱮ᱾
ᱟᱫᱚ
ᱟᱞᱮᱜᱮ ᱛᱟᱭᱚᱢ ᱨᱮᱱ ᱪᱮᱫᱠᱟ ᱞᱮᱠᱟ ᱨᱮᱪᱚ ᱢᱟᱱᱮ ᱥᱟᱭᱤᱰ ᱰᱤ ᱯᱷᱮᱱ ᱥᱮ ᱵᱟᱡᱟᱣᱮᱱ ᱛᱟᱞᱮᱭᱟ ᱟᱨᱠᱤ᱾ ᱛᱟᱦᱚᱞᱮ ᱚᱱᱟ ᱵᱟᱡᱟᱣ ᱛᱟᱭᱚᱢ ᱠᱷᱚᱱ ᱟᱨᱠᱤ ᱟᱫᱚ ᱮᱴᱟᱜ ᱦᱚᱲᱮ ᱛᱤᱸᱜᱩᱭᱮᱱᱟᱭ ᱟᱫᱚ ᱩᱱᱤ ᱫᱚ, ᱚᱱᱠᱟ ᱞᱮᱠᱟ ᱵᱟᱭ ᱟᱴᱚᱠ ᱫᱟᱲᱮᱭᱟᱫᱮᱭᱟᱭ,
ᱦᱳᱭ
ᱫᱚ ᱚᱱᱠᱟ ᱨᱮᱜᱮ ᱜᱳᱞᱟᱜ ᱞᱮᱭᱟ ᱠᱚ ᱦᱟᱸᱜ ᱢᱤᱫᱴᱟᱝ ᱫᱚ᱾
ᱦᱩᱸ ᱟᱫᱚ ᱦᱳᱭ ᱟᱨᱠᱤ ᱟᱫᱚ ᱠᱷᱮᱹᱞ ᱢᱚᱫᱽᱫᱷᱮᱨᱮ ᱱᱚᱣᱟ ᱠᱚᱥᱚᱵ ᱫᱚ ᱦᱩᱭᱩᱜ ᱜᱮᱭᱟ ᱦᱮᱸ ᱥᱮ ᱵᱟᱝ? ᱟᱫᱚ ᱛᱟᱣ ᱢᱤᱫᱴᱮᱱ ᱪᱮᱥᱴᱟ ᱦᱩᱭᱩᱜᱼᱟ ᱡᱮ ᱦᱚᱭᱛᱚ ᱱᱚᱣᱟ ᱫᱷᱟᱣ ᱦᱟᱨᱟᱣ ᱦᱩᱭ ᱠᱟᱱᱟ, ᱛᱚ ᱯᱚᱨᱮᱱᱟᱜ ᱨᱮᱫᱚ ᱫᱟᱲᱮ ᱦᱩᱭᱩᱜᱼᱟ, ᱦᱮᱸ ᱥᱮ ᱵᱟᱝ?
ᱚᱠᱟᱨᱮ
ᱦᱩᱸ ᱛᱟᱦᱚᱞᱮ ᱟᱫᱚ ᱟᱹᱵᱤᱱ ᱥᱮᱫ ᱛᱟᱦᱚᱞᱮ ᱟᱹᱵᱤᱱ ᱥᱮᱫ ᱛᱟᱦᱚᱞᱮ ᱯᱨᱳᱜᱨᱟᱢ ᱠᱚ ᱦᱩᱭ ᱵᱟᱲᱟᱜ ᱠᱟᱱᱟ ᱥᱮ ᱵᱟᱝ? ᱱᱚᱣᱟ ᱵᱚᱞ ᱠᱷᱚᱞ, ᱵᱚᱞ ᱠᱷᱮᱞ ᱩᱯᱚᱞᱚᱠᱠᱷᱮᱛᱮ ᱦᱩᱭᱩᱜ ᱠᱟᱱᱟ ᱥᱮ ᱵᱟᱝ?
ᱵᱟᱹᱞᱤᱧ ᱵᱩᱡ ᱫᱟᱲᱮᱭᱟᱫᱟ ᱢᱟ ᱞᱟᱹᱭᱵᱮᱱ᱾
ᱡᱮ ᱱᱚᱣᱟ ᱵᱚᱞ ᱠᱷᱮᱞ ᱩᱯᱚᱞᱚᱠᱠᱷᱮᱛᱮ ᱢᱟᱱᱮ ᱱᱚᱣᱟ ᱯᱨᱳᱜᱨᱟᱢ ᱠᱚ ᱦᱩᱭ ᱵᱟᱲᱟᱜ ᱠᱟᱱᱟ ᱥᱮ ᱵᱟᱝ?
ᱵᱟᱝᱟ ᱜᱚᱝᱠᱮ ᱵᱚᱞ ᱠᱷᱮᱞ ᱯᱨᱳᱜᱨᱟᱢ ᱠᱚᱫᱚ ᱵᱟᱝ ᱦᱩᱭᱩᱜ ᱠᱟᱱᱟ ᱛᱚᱵᱮ ᱚᱱᱟ ᱵᱚᱞ ᱠᱷᱮᱞ ᱢᱟᱱᱮ ᱞᱛᱟᱲᱦᱮᱫ ᱛᱮ ᱱᱚᱣᱟ ᱯᱟᱛᱟ ᱮᱱᱮᱡ ᱫᱚ ᱦᱩᱭᱮᱱ ᱜᱮᱭᱟ ᱟᱨᱠᱤ ᱦᱮᱸ ᱯᱟᱛᱟ ᱮᱱᱮᱡ ᱦᱚᱛᱮᱡ ᱛᱮ ᱦᱮᱸ ᱟᱫᱚ ᱚᱱᱟ ᱫᱚ ᱩ ᱢᱟᱱᱮ ᱦᱩᱞ ᱠᱷᱚᱱᱟᱜ ᱠᱷᱮᱞ ᱛᱟᱦᱮᱸᱜ ᱠᱟᱱᱟ ᱟᱨᱠᱤ ᱦᱩᱞ ᱫᱤᱵᱚᱥ ᱠᱷᱚᱱᱟᱜ ᱟᱨᱠᱤ ᱟᱫᱚ ᱚᱱᱟ ᱵᱟᱨᱫᱤᱱ ᱫᱚ ᱠᱚᱲᱟ ᱜᱤᱫᱽᱨᱟᱹ ᱟᱜ ᱦᱩᱭᱱᱟ ᱫᱤᱭᱮ ᱢᱤᱫ ᱫᱤᱱ ᱫᱚ ᱠᱩᱲᱤ ᱜᱤᱫᱽᱨᱟᱹ ᱟᱜ ᱠᱷᱮᱹᱞ ᱦᱚᱪᱚ ᱠᱮᱫᱟ ᱠᱚ ᱟᱨᱠᱤ
ᱦᱳᱭ
ᱛᱟᱦᱚᱞᱮ ᱟᱫᱚ ᱚᱱᱟ ᱡᱮᱫᱤᱱ ᱠᱩᱲᱤ ᱜᱤᱫᱽᱨᱟᱹᱣᱟᱜ ᱠᱷᱮᱞ ᱛᱟᱦᱮᱸ ᱠᱟᱱᱟ ᱚᱱᱟ ᱫᱤᱱ ᱫᱚ ᱢᱟᱱᱮ ᱠᱚᱲᱟ ᱜᱤᱫᱽᱨᱟᱹ ᱦᱚᱸ ᱯᱷᱟᱭᱱᱮᱞ ᱠᱚ ᱫᱚᱦᱚ ᱞᱮᱫᱟ ᱠᱚ ᱟᱨᱠᱤ ᱢᱟᱱᱮ ᱵᱟᱨᱭᱟ ᱠᱷᱮᱹᱞ ᱟᱨᱠᱤ ᱯᱷᱟᱭᱱᱮᱞᱼᱯᱷᱟᱭᱱᱮᱞ ᱠᱚ ᱫᱚᱦᱚ ᱞᱮᱫᱟ ᱠᱚ ᱚᱱᱟ ᱠᱚ,
ᱦᱩᱸ
ᱢᱟᱱᱮ ᱵᱟᱨᱭᱟ ᱦᱮᱸ ᱯᱮᱭᱟ ᱠᱷᱮᱞ ᱛᱟᱸᱦᱮᱠ ᱠᱟᱱᱟ ᱟᱨᱠᱤ ᱟᱨ ᱠᱩᱲᱤ ᱜᱤᱫᱽᱨᱟᱹ ᱟᱴᱤ ᱴᱤᱢ ᱨᱮᱱᱟᱜ ᱛᱟᱦᱮᱸ ᱠᱟᱱᱛᱟᱱᱮ ᱛᱟᱦᱮᱸ ᱠᱟᱱ ᱛᱟᱠᱚᱣᱟ ᱟᱨᱠᱤ ᱛᱟᱦᱞᱮ ᱚᱸᱰᱮ ᱜᱮ ᱟᱫᱚ ᱯᱟᱛᱟ ᱮᱱᱮᱡ ᱫᱚ ᱦᱩᱭᱮᱱ ᱜᱮ ᱪᱟᱞᱟᱣ ᱦᱩᱭ ᱞᱮᱱ ᱜᱮᱭᱟ ᱧᱮᱞ ᱠᱚᱦᱚᱸ
ᱛᱟᱦᱚᱞᱮ ᱯᱟᱛᱟ ᱮᱱᱮᱡ ᱫᱚ ᱪᱮᱫᱞᱮᱠᱟ ᱚᱸᱰᱮ ᱫᱚ ᱢᱟᱱᱮ ᱴᱟᱢᱟᱠ ᱛᱩᱢᱫᱟᱜ ᱟᱛᱮᱫ ᱜᱮ ᱯᱟᱛᱟ ᱮᱱᱮᱡ ᱫᱚ ᱦᱩᱭᱩᱜ ᱜᱮᱭᱟ ᱥᱮ ᱵᱟᱝ ᱪᱮᱫ ᱞᱮᱠᱟ
ᱦᱮᱸ ᱜᱚᱢᱠᱮ ᱱᱤᱠ ᱴᱟᱢᱟᱠ ᱛᱩᱢᱫᱟᱜ ᱟᱛᱮᱜᱮ ᱯᱟᱛᱟ ᱮᱱᱮᱡ ᱫᱚ᱾
ᱟᱪᱪᱷᱟ ᱵᱟᱫᱽ ᱟᱫᱚ ᱱᱚᱣᱟ ᱤᱭᱟᱹ ᱠᱚ ᱚᱱᱟ ᱰᱤᱡᱮ ᱞᱟᱜᱽᱬᱮ ᱠᱚ ᱮᱱᱮᱡ ᱜᱮᱭᱟ ᱛᱚ
ᱯᱨᱟᱭ ᱯᱨᱟᱭ ᱥᱤᱥᱴᱢ ᱱᱚᱣᱟ ᱫᱚ ᱯᱨᱟᱭ ᱥᱤᱥᱴᱢ
ᱚᱸᱻ ᱛᱟᱦᱚᱞᱮ ᱯᱷᱟᱥᱴ ᱯᱨᱟᱭᱤᱡᱽ ᱠᱚ ᱪᱮᱫ ᱞᱮᱠᱟ ᱠᱚ ᱫᱚᱦᱚ ᱞᱮᱫᱟ ᱜᱚᱢᱠᱮ
ᱫᱚᱦᱚ ᱞᱮᱫᱟ ᱠᱚ ᱜᱚᱢᱠᱮ ᱟᱫᱚ ᱟᱞᱮ ᱱᱚᱛᱮ ᱫᱚ ᱥᱩᱠᱨᱤ ᱠᱚᱵᱚ ᱫᱚᱦᱚ ᱠᱚᱜᱮᱭᱟ ᱠᱚ
ᱟᱨ ᱟᱹᱞᱤᱧ ᱱᱚᱱᱛᱮ ᱦᱚᱸ ᱯᱚᱨᱚᱵᱽ ᱮᱱᱮᱡ ᱫᱚ ᱦᱩᱭ ᱵᱟᱲᱟᱜ ᱜᱮᱭᱟ ᱦᱮᱸ ᱥᱮ ᱢᱟᱱᱮ ᱟᱹᱞᱤᱧ ᱟᱹᱞᱤᱧ ᱦᱚᱸᱞᱤᱧ ᱪᱟ ᱵᱟᱲᱟ ᱠᱟᱱᱟ ᱟᱹᱞᱤᱧᱟᱜ ᱦᱚᱸ ᱢᱮᱱᱟᱜ ᱛᱟᱹᱞᱤᱧ ᱜᱮᱭᱟ ᱟᱞᱮ ᱟ ᱟᱹᱛᱩ ᱨᱮᱦᱚᱸ ᱢᱮᱱᱟᱜᱼᱟ ᱦᱮᱸ ᱥᱮ
ᱯᱴᱤᱥᱤᱯᱮᱴ ᱜᱮᱭᱟ ᱵᱮᱱ ᱥᱮ ᱵᱟᱝᱟ ᱛᱟᱦᱚᱞᱮ
ᱦᱩᱸ ᱦᱩᱸ ᱦᱩᱸ
ᱟᱫᱚ ᱟᱫᱚ ᱯᱟ ᱛᱟᱭ ᱮᱱᱮᱡ ᱨᱮᱦᱚᱸ ᱛᱚ ᱢᱟᱱᱮ ᱦᱚᱲ ᱦᱚᱠᱚ ᱞᱟᱜᱟᱜᱼᱟ ᱥᱮ ᱟᱫᱚ ᱱᱤᱛᱚᱜ ᱫᱚ ᱠᱟᱹᱢᱤ ᱫᱤᱱ ᱠᱟᱱᱟ ᱱᱤᱛᱚᱜ ᱫᱚ ᱩᱱᱟᱹᱜ ᱜᱟᱱ ᱦᱚᱲ ᱵᱟᱝᱠᱚ ᱦᱩᱭᱩᱜᱼᱟ ᱦᱮᱸᱥᱮ
ᱵᱟᱝ ᱠᱷᱼᱟ
ᱦᱳᱭ ᱟᱫᱚ ᱱᱤᱛᱚᱜ ᱫᱚ ᱠᱚᱲᱟ ᱜᱤᱫᱽᱨᱟᱹ ᱠᱚᱦᱚᱸ ᱢᱟᱱᱮ ᱠᱟᱹᱢᱤ ᱠᱟᱡᱽ ᱨᱮ ᱵᱮᱥᱛᱚ ᱡᱷᱚᱛᱚ ᱦᱚᱲᱜᱮ
ᱡᱚᱛᱚ ᱡᱚᱛᱚ ᱡᱚᱛᱚ ᱡᱚᱛᱚ ᱥᱟᱱᱟᱢ ᱦᱚᱲᱜᱮ ᱱᱤᱛᱚᱜ ᱫᱚ ᱠᱟᱹᱢᱤ ᱞᱤᱭᱮ ᱡᱚᱛᱚ ᱦᱚᱲᱟᱜ ᱤᱭᱟᱹ ᱟᱨᱠᱤ ᱵᱮᱥ ᱟᱨᱠᱤ ᱠᱟᱨᱚᱱ ᱟᱵᱚ ᱫᱚ ᱟᱵᱚ ᱫᱚ ᱪᱟᱹᱥᱤ ᱦᱚᱯᱚᱱ ᱪᱟᱥᱵᱟᱥ ᱠᱟᱹᱴᱤᱡ ᱵᱟᱢ ᱵᱮᱱ ᱜᱡᱚᱣᱟᱜ ᱠᱷᱟᱱ ᱫᱚ ᱦᱟᱸᱜ ᱴᱷᱤᱠ ᱴᱷᱟᱠ ᱫᱚ ᱵᱟᱝ ᱦᱩᱭᱩᱜᱼᱟ ᱟᱨᱠᱤ ᱟᱫᱚ ᱡᱮᱦᱮᱛᱩ ᱚᱞᱚᱜ ᱯᱟᱲᱦᱟᱣ ᱫᱚ ᱦᱟᱸᱜ ᱱᱤᱛᱚᱜ ᱫᱚ ᱢᱟᱱᱮ ᱪᱮᱫ ᱞᱮᱠᱟᱵᱮᱱ ᱢᱮᱱᱟ ᱟᱨᱠᱤ ᱵᱟᱝ ᱠᱚᱨᱟᱣ ᱦᱩᱭᱩᱜ ᱠᱟᱱᱟ ᱛᱟᱦᱚᱞᱮ ᱠᱷᱟᱱ ᱫᱚ ᱢᱤᱫᱴᱮᱱ ᱚᱲᱟᱜ ᱨᱮᱛᱚ ᱜᱚᱲᱚ ᱥᱚᱯᱚᱦᱚᱫ ᱚᱛᱚ ᱞᱟᱜ ᱜᱮᱭᱟ ᱛᱚ ᱢᱟ ᱞᱟᱹᱭᱵᱱ ᱠᱟᱹᱢᱤ ᱨᱮᱫᱚ
ᱦᱳᱭ ᱟᱫᱚ ᱠᱟᱛᱷᱟ ᱫᱚ ᱦᱩᱭᱩᱜ ᱠᱟᱱᱟ ᱱᱚᱝᱠᱟᱱᱟᱜ ᱡᱟᱦᱟᱸ ᱫᱚ ᱢᱟᱱᱮ ᱡᱚᱛᱚ ᱨᱚᱠᱚᱢ ᱜᱮ ᱠᱚᱨᱟᱣ ᱦᱩᱭᱩᱜᱼᱟ ᱡᱮᱢᱚᱱ ᱢᱤᱫ ᱥᱚᱢᱚᱭ ᱠᱷᱮᱞ ᱦᱚᱸ ᱦᱩᱭᱩᱜᱼᱟ ᱢᱤᱫ ᱥᱚᱢᱚᱭ ᱯᱚᱨᱚᱵᱽ ᱦᱚᱸ ᱮᱱᱮᱡ ᱦᱩᱭᱩᱜᱼᱟ ᱡᱚᱛᱚ ᱨᱮᱜᱮ ᱫᱷᱮᱭᱟᱱ ᱮᱢ ᱦᱩᱭᱩᱜᱼᱟ ᱠᱟᱹᱴᱤᱡ ᱠᱟᱹᱴᱤᱡ ᱦᱮᱸ ᱥᱮ ᱵᱟᱝ
ᱦᱮᱸ ᱦᱮᱸ ᱦᱮᱸ
ᱦ
ᱫᱚᱨᱠᱟᱨ ᱛᱚ
ᱦᱩᱸ ᱛᱟᱦᱚᱞᱮ ᱜᱚᱢᱠᱮ ᱡᱚᱢ ᱵᱟᱲᱟ ᱠᱮᱫᱟ ᱵᱤᱱ ᱥᱮ
ᱦᱮᱸ ᱵᱟᱝ ᱜᱚᱝᱠᱮ ᱡᱚᱢ ᱵᱟᱲᱟ ᱫᱚ ᱵᱟᱝ ᱦᱩᱭ ᱠᱟᱱ ᱜᱮᱭᱟ ᱱᱚᱛᱮ ᱠᱟᱹᱴᱤᱡ ᱵᱤᱨ ᱥᱮᱫ ᱪᱟᱞᱟᱣ ᱦᱩᱭ ᱞᱮᱱᱟ ᱜᱚᱝᱠᱮ
ᱯᱟᱭ ᱜᱤᱭᱟ. ᱵᱤᱱ ᱛᱚ...
ᱦᱮᱸ ᱵᱮᱥ ᱵᱟᱲᱟᱭ ᱜᱮᱭᱟᱞᱤᱧ ᱜᱚᱝᱠᱮ ᱤᱭᱟ ᱟᱵᱮᱱ ᱜᱮ ᱛᱚ ᱱᱟᱯᱟᱭ ᱜᱮᱭᱟᱵᱮᱱ ᱛᱚ ᱵᱟᱝᱜ, ᱦᱮᱸ ᱚᱲᱟᱜ
ᱪᱮᱫ ᱞᱮᱠᱟ ᱢᱮᱱᱟᱜ ᱠᱚ ᱛᱟᱵᱮᱱᱟ?
ᱟᱨ ᱜᱚᱝᱠᱮ ᱚᱲᱟᱜ ᱦᱚᱲ ᱠᱚᱫᱚ ᱡᱷᱚᱛᱚ ᱱᱟᱯᱟᱭ ᱜᱮ ᱢᱮᱱᱟᱜ ᱠᱚᱣᱟ ᱫᱤᱭᱮ ᱟᱵᱮᱱ ᱨᱮᱱ ᱜᱮ ᱚᱠᱟᱞᱮᱠᱟ ᱢᱮᱱᱟᱜ ᱠᱚᱣᱟ ᱚᱲᱟᱜ ᱦᱚᱲ ᱠᱚ ᱫᱚ?
ᱟᱹᱞᱤᱧ ᱨᱮᱦᱚᱸ ᱵᱮᱥ ᱵᱟᱲᱟ ᱜᱮᱭᱟ ᱠᱚ ᱡᱚᱛᱚ ᱜᱮ ᱛᱟᱦᱚᱞᱮ ᱱᱤᱛᱚᱜ ᱫᱚ ᱟᱹᱞᱤᱧ ᱪᱮᱫ ᱛᱮᱵᱤᱱ ᱤᱭᱟᱹ ᱪᱟᱥ ᱟᱵᱤᱱ ᱛᱟᱦᱚᱞᱮ ᱱᱚᱣᱟ ᱰᱟᱹᱟᱝᱨᱤ ᱱᱟᱦᱮᱞ ᱛᱮ ᱥᱮ ᱴᱨᱟᱠᱴᱟᱨ ᱜᱟᱹᱰᱤ ᱛᱮ?
ᱵᱟᱝ ᱜᱚᱝᱠᱮ ᱰᱟᱹᱝᱨᱤ ᱠᱚᱫᱚ ᱡᱚᱛᱚ ᱟᱠᱷᱨᱤᱧ ᱦᱩᱭ ᱟᱠᱟᱱᱟ ᱞᱟᱦᱟᱛᱮ ᱱᱤᱭᱟᱹ ᱞᱟᱦᱟ ᱠᱟᱲᱟ ᱠᱤᱱ ᱛᱟᱦᱮᱸ ᱠᱟᱱᱟ ᱠᱤᱱ ᱟᱨᱠᱤ ᱟᱫᱚ ᱠᱟᱲᱟ ᱫᱚ ᱦᱟᱸᱜ ᱱᱚᱣᱟ ᱪᱟᱹᱛ ᱵᱚᱸᱜᱟ ᱟᱹᱠᱷᱨᱤᱧ ᱦᱩᱭ ᱮᱱᱟ ᱫᱤᱭᱮ ᱚᱱᱟ ᱯᱚᱨᱮ ᱟᱫᱚ ᱵᱟᱨᱭᱟ ᱱᱩᱠᱤᱱ ᱰᱟᱹᱝᱨᱤ ᱦᱟᱛᱟᱣ ᱦᱩᱭ ᱞᱮᱱᱟ ᱟᱫᱚ ᱩᱱᱠᱤᱱ ᱛᱮᱫᱚ ᱦᱟᱸᱜ ᱱᱤᱛᱚᱜ ᱫᱚ ᱵᱟᱝ ᱦᱩᱭᱩᱜ ᱠᱟᱱᱟ ᱟᱨᱠᱤ ᱟᱫᱚ ᱠᱟᱹᱴᱤᱡ ᱜᱮᱭᱟ ᱠᱤᱱ ᱟᱫᱚ ᱱᱤᱛᱚᱜ ᱫᱚ ᱱᱩᱠᱩ ᱤᱭᱟᱹ ᱟᱛᱮᱫ ᱜᱮ ᱦᱩᱭᱩᱜ ᱠᱟᱱᱟ ᱟ...... ᱠᱟᱲᱟ ᱱᱟᱦᱮᱞ ᱟᱛᱮ ᱤᱭᱟ. ᱠᱟᱲᱟᱢ ᱴᱟᱠᱴᱟᱨ ᱱᱟᱦᱮᱞ ᱟᱛᱮ ᱤᱭᱟᱹ ᱴᱟᱠᱴᱟᱨ ᱛᱮᱜᱮ
ᱟᱪᱪᱷᱟ ᱛᱟᱦᱚᱞᱮ ᱚᱱᱛᱮ ᱫᱚ ᱟᱹᱵᱤᱱ ᱚᱱᱟ ᱫᱷᱟᱨᱤᱡ ᱫᱚ ᱴᱟᱠᱴᱟᱨ ᱠᱚ ᱡᱟᱹᱥᱛᱤ ᱜᱮ ᱢᱮᱱᱟᱜᱼᱟ ᱛᱟᱦᱚᱞᱮ ᱵᱟᱝ?
ᱦᱮᱸ ᱡᱟ. ᱥᱛᱤ ᱠᱤ ᱢᱮᱱᱟᱜ-ᱟ ᱟᱞᱮ ᱟᱹᱛᱩ ᱨᱮᱦᱚᱸ ᱢᱮᱱᱟᱜᱼᱟ ᱟᱨᱠᱤ ᱵᱟᱨᱭᱟ ᱵᱟᱨᱭᱟ ᱴᱟᱠᱴᱟᱨ ᱢᱮᱱᱟᱜ ᱜᱮᱭᱟ ᱟᱨᱠᱤ ᱛᱟᱦᱚᱞᱮ ᱩᱱᱠᱩ ᱠᱚᱣᱟᱜ ᱛᱮᱜᱮ
ᱛᱟᱦᱚᱞᱮ ᱱᱚᱣᱟ ᱡᱷᱟᱶ ᱯᱚᱱ ᱦᱚᱯᱚᱱᱟᱜ ᱠᱚ ᱡᱟᱦᱟᱸ ᱚᱱᱟ ᱯᱟᱴᱞᱟᱨ ᱠᱚ ᱛᱩᱫ ᱟᱠᱟᱱᱟ ᱚᱱᱟ ᱫᱚ ᱟᱵᱤᱱᱟᱜ ᱟᱛᱚ ᱨᱮᱫᱚ ᱵᱟᱹᱱᱩᱜ ᱟᱠᱟᱫᱟ ᱵᱟᱝ?
ᱵᱟᱝ ᱵᱟᱝ ᱵᱟᱝ ᱟᱨ ᱚᱱᱟ ᱠᱚᱛᱚ ᱵᱷᱟᱥᱟ ᱠᱚ ᱵᱟᱝᱠᱚ ᱠᱩᱥᱤᱭᱟᱜ ᱠᱟᱱᱟ ᱜᱚᱝᱠᱮ ᱦᱟᱛᱟᱣ ᱫᱚᱠᱚ ᱦᱟᱛᱟᱣ ᱟᱠᱟᱫ ᱜᱮᱭᱟ ᱟᱞᱮ ᱱᱚᱣᱟ ᱯᱟᱥᱮᱨ ᱟᱛᱩ ᱠᱚᱨᱮᱱ
ᱦᱩᱸ..
ᱛᱚ ᱚᱱᱟ ᱠᱚᱫᱚ ᱵᱟᱝᱠᱚ ᱠᱩᱥᱤᱭᱟᱜ ᱠᱟᱱᱟ ᱠᱚ ᱵᱟᱨᱛᱮ
ᱢᱮᱥᱮᱜ ᱨᱚᱠᱚᱢ ᱵᱟᱭ ᱦᱟᱥᱟ ᱫᱟᱲᱮᱜ ᱠᱟᱱᱟᱭ
ᱵᱟᱭᱬ ᱦᱟᱥᱟᱣ ᱫᱟᱲᱮᱭᱟᱜ ᱠᱟᱱᱟ ᱪᱮᱛᱟ ᱪᱮᱛᱟᱱ ᱪᱮᱛᱟᱱ ᱦᱟᱥᱟᱜ ᱠᱟᱱᱟ ᱫᱤᱭᱮ ᱟᱨᱦᱚᱸ ᱨᱚᱦᱚᱭ ᱦᱚᱲ ᱠᱚᱦᱚᱸ ᱵᱟᱝᱠᱚ ᱠᱩᱥᱤᱜ ᱜᱮᱭᱟ ᱠᱚ ᱞᱟᱹᱭ ᱠᱚ ᱦᱚᱸᱜᱼᱚᱭ ᱪᱮᱛᱟᱱ ᱪᱮᱛᱟᱱ ᱦᱟᱥᱟ ᱟᱠᱟᱱᱟ ᱥᱚᱠᱛᱚ ᱜᱮ ᱵᱩᱡᱷᱟᱹᱜ ᱚᱱᱟ ᱛᱤ ᱠᱚᱦᱚᱸ ᱦᱟᱹᱥᱩ ᱠᱚᱣᱟ ᱟᱨᱠᱤ ᱠᱟᱹᱴᱩᱵ ᱠᱚ ᱟᱨᱠᱤ ᱟᱨ ᱟᱨ ᱞᱚᱴᱟ ᱛᱮ ᱦᱟᱱᱰᱮ ᱮᱠᱫᱚᱢ ᱢᱟᱱᱮ ᱠᱟᱹᱴᱤᱡ ᱤᱥᱯᱤᱰ ᱧᱚᱜ ᱡᱚᱠᱷᱟ ᱠᱚ ᱨᱚᱦᱚᱭ ᱫᱟᱲᱮᱭᱟᱜᱼᱟ ᱠᱚ
ᱦᱳᱭ ᱟᱫᱚ ᱵᱟᱝ ᱟᱫᱚ ᱦᱟᱥᱟ ᱩᱯᱩᱨᱟ. ᱦᱟᱥᱟ ᱦᱟᱥᱟ ᱪᱮᱫ ᱞᱮᱠᱟ ᱥᱤ ᱫᱟᱲᱮᱭᱟᱜ ᱠᱟᱱᱟᱭ ᱥᱮ ᱵᱟᱭ ᱫᱟᱲᱮᱭᱟᱜ ᱠᱟᱱᱟ ᱚᱱᱟ ᱩᱯᱟ. ᱨ ᱨᱮ ᱱᱤᱨᱵᱷᱚᱨᱟᱭ ᱦᱮᱸᱥᱮ ᱠᱟᱛᱷᱟ ᱫᱚ
ᱟᱞᱮᱥᱮᱫ ᱫᱚ ᱢᱟᱱᱮ ᱦᱚᱸ ᱱᱚᱣᱟ ᱠᱚᱫᱚ ᱵᱟᱝᱠᱚ ᱫᱟᱲᱮᱭᱟᱜ ᱜᱮᱭᱟ ᱠᱚ ᱟᱨᱠᱤ
ᱦᱩᱸ-ᱦᱩᱸ ᱫᱟᱫᱟ ᱟᱹᱵᱤᱱ ᱚᱱᱛᱮ ᱜᱮ ᱛᱟᱦᱚᱞᱮ ᱪᱮᱫ ᱞᱮᱠᱟ ᱦᱟᱹᱡᱨᱤ ᱠᱚ ᱪᱮᱫ ᱞᱮᱠᱟ ᱠᱚ ᱦᱟᱛᱟᱣ ᱮᱫᱟ?
ᱟᱞᱮ ᱥᱮᱫ ᱫᱚ ᱜᱚᱝᱠᱮ ᱟᱹᱰᱤ ᱩᱛᱟ. ᱨ ᱯᱟᱭᱥᱟ ᱠᱟᱛᱮᱫ ᱠᱚ ᱦᱟᱛᱟᱣ ᱟᱠᱚ
ᱟᱨ ᱡᱚᱢᱟᱜ ᱫᱚ ᱟᱹ ᱟᱹᱜᱩᱭ ᱟᱠᱚ?
ᱡᱚᱢ ᱢᱤᱫ ᱵᱮᱲᱟ
ᱟᱹᱞᱤᱧ ᱱᱚᱣᱟ ᱫᱷᱟᱨᱮ ᱦᱚᱸ ᱚᱱᱠᱟᱜᱮ ᱯᱮ ᱥᱚ ᱠᱟᱛᱮᱫ ᱟᱨᱦᱚᱸ ᱡᱚᱢ ᱢᱤᱫ ᱵᱮᱲᱟ ᱮᱢᱟ ᱠᱚ ᱦᱩᱭᱩᱜᱼᱟ ᱟᱨ ᱜᱚᱝᱠᱮ ᱚᱠᱛᱚ ᱦᱩᱭ ᱮᱱ ᱛᱟᱞᱟᱝ-ᱟ ᱥᱮ ᱟᱞᱟᱝ-ᱟᱜ ᱫᱚ ᱮᱸ ᱱᱚ... ᱚᱠᱟᱜᱮ ᱦᱮᱸ ᱥᱮ
ᱦᱮᱸ ᱦᱮᱸ ᱟᱪᱷᱟ ᱫᱚᱠᱟᱱ ᱠᱚᱦᱚᱸ ᱮᱴᱟᱜ ᱴᱷᱮᱱ ᱜᱤ ᱛᱟᱸᱦ......